ᱟ ᱡᱚᱦᱟᱨ ᱜᱮ, ᱦᱮᱸ᱾ ᱦᱳᱭ ᱵᱮᱥ ᱵᱟᱲᱟ ᱜᱮᱭᱟ ᱵᱤᱱ, ᱪᱮᱫ ᱠᱟ ᱦᱮᱱᱟᱜ ᱵᱤᱱᱟ?
ᱦᱳᱭ ᱟᱹᱞᱤᱧ ᱦᱚᱸ ᱵᱮᱥ ᱜᱮ, ᱫᱟᱜ ᱡᱟᱹᱯᱩᱜ ᱠᱚ ᱪᱮᱜ ᱞᱮᱠᱟ ᱟᱯᱮᱥᱮᱱ ᱱᱤᱛᱚᱜ?
ᱫᱟᱜ ᱡᱟᱹᱯᱩᱫ ᱫᱚ ᱢᱟᱱᱮ ᱪᱮᱫ ᱠᱟ ᱞᱤᱧ ᱞᱟᱹᱭᱼᱟ, ᱦᱳᱭ ᱦᱩᱭᱩᱜ ᱠᱟᱱ ᱜᱮᱭᱟ, ᱦᱩᱭᱩᱜ ᱠᱟᱱᱟ ᱟᱨᱚ ᱛᱷᱤᱨᱮ ᱟᱭ᱾ ᱟᱸ ᱛᱮᱦᱤᱧ ᱫᱚ ᱦᱟᱸᱜ ᱟᱸ ᱠᱷᱚᱱᱟᱜ ᱮ ᱥᱤᱛᱩᱝ ᱧᱚᱜ ᱟᱠᱟᱫᱟᱭ ᱦᱟᱸᱜ ᱚᱸ ᱟᱨ ᱟᱪᱪᱷᱟ ᱛᱟᱦᱮᱞᱮ ᱟᱹᱵᱤᱱ ᱵᱮᱥ ᱵᱟᱲᱟ ᱜᱮᱭᱟ ᱵᱤᱱ ᱛᱚ?
ᱦᱳᱭ ᱵᱮᱥ ᱵᱟᱲᱟ ᱜᱮ ᱱᱮᱛ- ᱛᱚᱜ ᱫᱚ ᱡᱚᱛᱚ ᱜᱮ ᱵᱮᱥ ᱜᱮ ᱢᱮᱱᱟᱜ ᱞᱮᱭᱟ ᱦᱳᱭ ᱥᱮ, ᱵᱮᱥ ᱛᱮᱵᱮᱱ ᱟᱸᱡᱚᱢᱮᱜᱼᱟ?
ᱦᱮᱸ ᱟᱸᱡᱚᱢᱮᱜᱼᱟ ᱞᱤᱧ ᱮᱠᱫᱚᱢ ᱠᱤᱞᱤᱭᱟᱨ ᱟᱸᱡᱚᱢ ᱦᱤᱡᱩᱜ ᱠᱟᱱ-
ᱦᱳᱭ ᱟᱞᱮᱥᱮᱱ ᱦᱚᱸ ᱚᱱᱠᱟ ᱜᱮ ᱱᱮᱛᱚᱜ ᱫᱚ ᱱᱷᱟᱸᱜ ᱫᱟᱜ ᱠᱚᱫᱚ ᱵᱟᱝ ᱢᱮᱱᱟᱜᱼᱟ ᱦᱳᱭ ᱥᱮ᱾ ᱥᱤᱛᱩᱢ ᱟᱠᱟᱫᱟᱭ ᱟᱹᱰᱤ ᱡᱩᱨ ᱟᱨ ᱫᱟᱜ ᱠᱚᱨᱮ ᱱᱟᱦᱟᱸᱜ ᱱᱤᱛᱚᱜ ᱢᱟᱱᱮ ᱠᱷᱮᱛ ᱠᱚᱨᱮ ᱫᱟᱜ ᱠᱚ ᱟᱸᱡᱮᱜ ᱵᱟᱲᱟᱣᱟᱠᱟᱱᱟ ᱦᱳᱭ ᱥᱮ, ᱫᱟᱜ ᱫᱚᱨᱠᱟᱨᱚᱜ ᱠᱟᱱᱟ ᱢᱮᱱᱠᱷᱟᱱ ᱱᱷᱟᱜ ᱨᱤᱢᱤᱞ ᱵᱟᱲᱟᱭᱮᱜᱼᱟᱭ ᱟᱨ ᱫᱟᱜ ᱫᱚ ᱵᱟᱭ ᱡᱟᱹᱲᱤᱭᱮᱜᱼᱟ᱾
ᱦᱮᱸ,
ᱨᱚᱦᱚᱭ ᱠᱚᱦᱚ ᱞᱮ ᱮᱛᱚᱦᱚᱵ ᱟᱠᱟᱱᱟ ᱟᱨ ᱱᱤᱛᱚᱜ ᱱᱚᱜᱼᱚᱭ ᱫᱟᱜ ᱦᱚᱸ ᱵᱟᱭ ᱫᱟᱜ ᱟᱞᱮ ᱠᱟᱱᱟ ᱟᱞᱮᱥᱮᱱ ᱫᱚ ᱟᱫᱚ ᱱᱷᱟᱜ ᱛᱷᱚᱲᱟ ᱮᱴ- ᱠᱮ ᱴᱚᱬᱮ ᱦᱩᱭ ᱧᱚᱜ ᱟᱠᱟᱱ ᱜᱮᱭᱟ,
ᱦᱳᱭ
ᱟᱫᱚ ᱚᱱᱟ ᱠᱷᱮᱛ ᱠᱚᱞᱮ ᱞᱚᱥᱚᱫ ᱟᱠᱟᱫᱟ ᱟᱨ ᱱᱟᱦᱟᱸᱜ ᱱᱚᱜᱼᱚᱭ ᱱᱚᱝᱠᱟ ᱥᱤᱛ- ᱛᱩᱢ ᱠᱮᱫᱟ, ᱟᱫᱚᱻᱢ ᱵᱟᱲᱟᱭ ᱜᱮᱭᱟ ᱵᱚᱱ ᱠᱤ ᱟᱸᱢ ᱥᱤᱛᱩᱝ ᱨᱮ ᱛᱤᱱᱟᱹᱜ ᱢᱟᱱᱮ ᱠᱚᱢ ᱥᱚᱢᱚᱭᱮ ᱦᱟᱛᱟᱣ ᱛᱟᱦᱮᱸᱱᱟ, ᱟᱸ ᱟᱸᱡᱮᱫᱚᱜ ᱨᱮ,
ᱚᱱᱠᱟ ᱱᱟᱦᱟᱸᱜ ᱫᱟᱜ ᱨᱮᱫᱚ ᱵᱟᱝ ᱦᱩᱭᱩᱜ ᱛᱟᱦᱮᱸᱱ ᱦᱳᱭ ᱥᱮ, ᱟᱫᱚ ᱫᱟᱜ ᱮ ᱡᱟᱹᱲᱤ ᱠᱮᱫᱟ ᱵᱟᱨ ᱯᱮ ᱫᱤᱱ ᱜᱟᱱᱮ ᱡᱟᱹᱲᱤ ᱠᱮᱫᱟ, ᱯᱩᱨᱟᱹ ᱪᱮᱦᱮᱞ ᱪᱮᱯᱮᱞ ᱯᱮᱨᱮᱡ ᱵᱟᱲᱟᱭᱮᱱᱟ ᱱᱷᱟᱸᱜ ᱟᱨᱦᱚᱸ ᱤᱱᱟᱹ ᱛᱟᱭᱚᱢ ᱢᱟᱭ ᱰᱷᱤᱨ ᱛᱷᱟᱨ ᱵᱟᱲᱟ ᱠᱮᱜᱼᱟ ᱱᱤᱛᱚᱜ ᱢᱟ᱾ ᱛᱚᱵᱮ ᱟᱯᱮ ᱫᱚ ᱛᱤᱱᱟᱹᱜ ᱥᱟᱺᱜᱤᱧ ᱯᱮ ᱨᱚᱦᱚᱭ ᱵᱟᱲᱟ ᱠᱮᱫᱟ?
ᱟᱞᱦᱮᱭᱟᱜ ᱫᱚ ᱪᱟᱵᱟᱣᱟᱠᱟᱱᱟ ᱢᱟᱸᱫᱷᱮᱨ ᱦᱤᱞᱳᱜ ᱞᱮ ᱦᱟᱞ ᱫᱷᱚᱦᱟᱣ ᱠᱮᱜᱼᱟ᱾
ᱚ ᱛᱚᱵᱮ ᱛᱚ ᱟᱹᱰᱤ ᱵᱮᱥ ᱟᱯᱮ ᱫᱚ ᱢᱟᱱᱮ ᱫᱟᱜ ᱠᱚ ᱵᱮᱥ ᱜᱮᱭᱟ ᱚᱱᱛᱮ ᱫᱚᱭ ᱫᱟᱜ ᱠᱮᱜᱼᱟ ᱯᱟᱥᱮᱜ ᱦᱳᱭ ᱥᱮ᱾
ᱦᱳᱭ ᱟᱫᱚ ᱚᱱᱟ ᱦᱚᱛᱮᱜ ᱛᱮᱜᱮ ᱢᱟᱱᱮ ᱪᱟᱬ ᱧᱚᱜ ᱤᱭᱟᱹ ᱠᱟᱛᱮᱫ ᱨᱚᱦᱚᱭ ᱦᱩᱭ ᱮᱱᱟ ᱟᱨ ᱪᱮᱫ? ᱟᱨ ᱱᱤᱛᱚᱜ ᱫᱚ ᱢᱟᱱᱮ ᱪᱮᱫ ᱞᱤᱧ ᱢᱮᱱᱟ ᱡᱮ ᱢᱟᱱᱮ ᱪᱟᱬ ᱧᱚᱜ ᱵᱟᱝ ᱟᱞᱮ ᱫᱚ ᱪᱮᱜ ᱠᱟ ᱢᱟᱱᱮ ᱦᱚᱲ ᱵᱷᱚᱨᱥᱟ ᱥᱮ ᱟᱞᱮ ᱫᱚ ᱚᱲᱟᱜ ᱦᱚᱲ ᱦᱚᱸ ᱵᱟᱹᱱᱩᱜ ᱢᱟᱱᱮ ᱚᱲᱟᱜ ᱦᱚᱲ ᱦᱚᱸ ᱵᱟᱝ ᱠᱚ ᱠᱟᱹᱢᱤ ᱜᱮᱭᱟ ᱟᱨ ᱪᱮᱫ, ᱛᱚ ᱚᱱᱟ ᱠᱟᱢ ᱠᱟᱹᱲᱢᱤ ᱠᱚᱻᱜ ᱢᱟᱱᱮ ᱧᱟᱢ ᱠᱚᱣᱟ ᱞᱮ ᱱᱟᱦᱮᱞ ᱠᱚᱞᱮ ᱧᱟᱢᱼᱟᱸ, ᱦᱮᱸ ᱟᱫᱚ ᱱᱮᱛᱟᱨ ᱫᱚ ᱴᱨᱟᱠᱴᱚᱨ ᱛᱮᱜ ᱥᱤ ᱦᱩᱭᱩᱜ ᱠᱟᱱᱟ᱾ ᱦᱚᱸ ᱫᱟᱜ ᱛᱟᱦᱮᱸᱱ ᱨᱮᱜᱮ ᱵᱟᱵᱟ, ᱵᱟᱵᱟ ᱛᱤᱠᱤᱱ ᱠᱤᱱ ᱞᱟᱹᱭ ᱠᱮᱜᱼᱟ, ᱡᱮ ᱫᱟᱜ ᱛᱟᱦᱸᱮᱱ ᱨᱮᱜᱮ ᱨᱚᱦᱚᱭ ᱦᱩᱭᱩᱜᱼᱟ, ᱱᱤᱛᱚᱜ ᱢᱮᱱ ᱮᱫᱟᱭ ᱠᱷᱮᱛ ᱠᱚ ᱟᱸᱡᱮᱫ ᱞᱮᱱᱠᱷᱟᱱ ᱩᱱ ᱫᱚ ᱦᱟᱸᱜ ᱫᱚ ᱵᱟᱝ ᱜᱟᱱᱚᱜᱼᱟ ᱦᱟᱸᱜ ᱾
ᱦᱳᱭ ᱦᱳᱭ᱾
ᱟᱨ ᱫᱟᱜ ᱢᱟᱭ ᱫᱟᱜ ᱮᱫ, ᱵᱮᱥ ᱴᱷᱤᱠ ᱫᱚ ᱵᱟᱭ ᱫᱟᱜ ᱮᱫᱟᱭ ᱛᱚ᱾ ᱚ ᱢᱮᱱ ᱫᱟ ᱞᱤᱧ, ᱡᱮ ᱫᱟᱜ ᱢᱟᱭ ᱫᱟᱜ ᱮᱫᱟ ᱢᱟᱱᱮ ᱢᱟᱡᱷᱮ ᱢᱚᱫᱽ ᱫᱷᱮ ᱫᱚ ᱮᱢᱚᱱ ᱮ ᱫᱟᱜ ᱮᱫᱟ, ᱢᱟᱱᱮ ᱵᱮᱥᱴᱷᱤᱠ ᱫᱚ ᱵᱟᱭ ᱫᱟᱜ ᱮᱫᱟ ᱟᱨ ᱪᱮᱫ᱾
ᱦᱳᱭ ᱚᱱᱠᱟ ᱜᱮ ᱢᱟᱱᱮᱻᱮ ᱱᱚᱝᱠᱟ ᱪᱮᱫ ᱞᱮ- ᱠᱟ ᱧᱮᱞᱚᱜ ᱠᱟᱱᱟ ᱥᱮ, ᱱᱮᱛᱟᱨ ᱫᱤᱱ ᱢᱟᱱᱮᱻᱱ ᱛᱷᱚᱲᱟ ᱜᱟᱱ ᱮ ᱫᱟᱜ ᱮᱜ ᱠᱟᱱᱟ᱾ ᱟᱨ ᱤᱱᱟᱹ ᱛᱟᱭᱚᱢ ᱱᱟᱦᱟᱜ ᱟᱨᱦᱚᱸ ᱛᱷᱤᱨ ᱛᱷᱷᱟᱨ ᱵᱟᱲᱟᱭᱮᱫᱼᱟ ᱟᱨᱦᱚᱸᱭ ᱫᱟᱜ ᱮᱼᱟ ᱢᱟᱱᱮᱼᱼ ᱛᱮᱤᱦᱤᱧ ᱦᱚᱸ ᱟᱞᱮ ᱥᱮᱱ ᱫᱚ ᱱᱟᱦᱟᱜ ᱥᱮᱛᱟᱜ ᱵᱮᱲᱟ ᱚᱱᱠᱟ ᱵᱷᱳᱨ ᱵᱷᱳᱨ ᱮ ᱫᱟᱜ ᱞᱮᱫᱜ ᱜᱮᱭᱟ ᱦᱳᱭᱥᱮ᱾ ᱟᱫᱚ ᱚᱱᱟ ᱫᱚ ᱢᱟᱱᱮ ᱪᱮᱫ ᱞᱧ ᱞᱟᱹᱭᱟ ᱫᱟᱜᱼᱼ ᱱᱟ ᱟᱨᱦᱟᱣᱮᱫ ᱪᱟᱵᱟᱭᱮᱱᱟ ᱠᱷᱮᱛ ᱠᱚᱨᱮᱮᱫ ᱫᱚ ᱱᱟᱦᱟᱜ ᱵᱟᱭ ᱠᱟᱹᱢᱤ ᱞᱮᱫᱟ᱾ ᱟᱫᱚ ᱚᱱᱮ ᱚᱱᱠᱟᱭ ᱫᱟᱜ ᱮᱮᱜᱼᱟ ᱚᱱᱟ ᱫᱚ ᱠᱟᱹᱴᱤᱡ ᱱᱤᱛᱳᱜ ᱥᱟᱹᱨᱫᱤ ᱪᱟᱥ ᱫᱤᱱ ᱠᱟᱱᱟ᱾ ᱛᱷᱚᱲᱟ ᱡᱷᱚᱢᱚᱨ ᱡᱷᱚᱢᱚᱨᱮ ᱡᱟᱹᱲᱤ ᱢᱟᱱᱮ ᱵᱟᱨ ᱯᱮ ᱫᱤᱱ ᱟᱹᱰᱤ ᱡᱳᱨᱮ ᱡᱟᱹᱯᱩᱫ ᱛᱚᱵᱮ ᱥᱮ ᱠᱷᱮᱛ ᱠᱚᱨᱮ ᱯᱮᱨᱮᱡᱼᱼ ᱠᱟᱛᱮ ᱦᱚᱸ ᱵᱟᱝ ᱟᱸᱡᱮᱫᱚᱜᱼᱟ ᱟᱨ ᱱᱚᱝᱼᱼ ᱠᱟ ᱵᱟᱨ ᱯᱮ ᱫᱤᱱ ᱫᱟᱜ ᱛᱮᱫᱚ ᱚᱱᱟ ᱫᱚ ᱵᱟᱝ ᱛᱟᱦᱮᱱᱚᱜᱼᱟ ᱠᱟᱨᱚᱱ ᱦᱩᱭᱩᱜ ᱠᱟᱱᱟ ᱠᱤ ᱚᱛ ᱦᱟᱥᱟᱼᱼ ᱩᱱᱟᱹᱜ ᱫᱤᱱ ᱠᱷᱚᱱ ᱨᱚᱦᱚᱲ ᱛᱮ ᱢᱮᱱᱟᱜᱼᱟ ᱦᱳᱭ ᱥᱮ ᱟᱫᱚ ᱚᱱᱟᱼᱼ ᱫᱚ ᱱᱚᱝᱼᱠᱟ ᱵᱟᱨ ᱫᱤᱱ ᱫᱟᱜ ᱛᱮᱫᱚ ᱱᱟᱦᱟᱜ ᱥᱤᱭᱟᱵᱚᱱ ᱥᱤ ᱞᱮᱠᱷᱟᱡ ᱜᱮᱵᱚᱱ ᱚᱱᱟᱢᱟ ᱱᱟᱦᱟᱜ ᱵᱷᱤᱛᱨᱤ ᱛᱮ ᱫᱟᱜ ᱢᱟ ᱵᱚᱞᱚ ᱪᱟᱵᱟᱜᱼᱟ ᱚᱨ ᱤᱫᱤᱭᱟᱭ᱾ ᱟᱨ ᱡᱩᱫᱤ ᱚᱱᱟᱨᱮ ᱰᱷᱮᱨ ᱫᱟᱜ ᱵᱟᱝ ᱛᱟᱦᱮᱱᱟ ᱛᱚᱵᱮ ᱪᱮᱠᱟ ᱠᱟᱛᱮ ᱚᱱᱟ ᱨᱮ ᱦᱟᱸᱜ ᱴᱚᱸᱵᱟᱣ ᱛᱟᱦᱮᱱᱟ ᱚᱱᱟ ᱫᱚᱼᱼ
ᱦᱚ
ᱱᱚᱝᱼᱠᱟ ᱵᱚᱱ ᱥᱤᱭ ᱤᱫᱤ ᱟᱨᱦᱚᱸ ᱚᱱᱠᱟᱭ ᱫᱟᱜ ᱤᱫᱤ ᱛᱚ ᱚᱱᱟ ᱠᱷᱟᱱ ᱫᱟᱜ ᱦᱚᱸ ᱛᱟᱦᱮᱱᱟ ᱟᱨ ᱠᱟᱹᱢᱤ ᱦᱚᱸ ᱵᱚᱞᱮ ᱵᱟᱝ ᱛᱤᱸᱜᱩᱱᱟ᱾ ᱟᱫᱚ ᱱᱚᱜᱼᱚᱭᱭ ᱱᱚᱝᱼᱠᱟ ᱡᱮᱢᱚᱱ ᱜᱮᱭ ᱫᱟᱜ ᱠᱮᱫᱟ ᱟᱞᱮᱥᱱ ᱫᱚ ᱞᱟᱦᱟ ᱠᱷᱚᱱ ᱫᱟᱜ ᱦᱚᱸ ᱚᱱᱠᱟ ᱵᱟᱝ ᱢᱮᱱᱟᱜᱼᱟ ᱦᱳᱭᱥᱮ᱾ ᱟᱫᱚ ᱡᱮᱢᱚᱱ ᱜᱮᱭ ᱫᱟᱜ ᱠᱮᱫᱟᱼᱼ ᱛᱮᱢᱚᱱ ᱜᱮᱤ ᱱᱟᱦᱟᱜ ᱞᱮ ᱮᱛᱚᱦᱚᱵ ᱵᱟᱲᱟ ᱦᱩᱭᱱᱟ ᱟᱨ ᱱᱟᱦᱟᱜ ᱫᱟᱜᱼᱼ ᱛᱷᱤᱨ ᱠᱮᱜᱼᱟ ᱟᱫᱚ ᱱᱤᱛᱚᱜᱜ ᱫᱚ ᱱᱟᱦᱟᱜᱼᱼ ᱛᱷᱚᱲᱟ ᱮᱴᱠᱮᱴᱚᱬᱮ ᱦᱩᱭᱩᱜ ᱠᱟᱱ ᱜᱮᱭᱟ ᱟᱫᱚ ᱪᱮᱤᱠᱟᱹᱭᱟᱵᱱ ᱮᱱᱛᱮ ᱚᱱᱠᱟ ᱛᱮᱜᱮᱼᱼ ᱠᱟᱹᱢᱤ ᱫᱚ ᱦᱩᱭᱩᱜ ᱜᱮᱭᱟ ᱮᱛᱚᱦᱚᱵ ᱦᱩᱭ ᱟᱠᱟᱱ ᱠᱷᱟᱱ ᱫᱚ ᱟᱫᱚᱼᱼ ᱠᱟᱨᱚᱱ ᱫᱚ ᱦᱩᱭᱩᱜ ᱠᱟᱱᱟ ᱟᱞᱮᱮᱥᱮᱫ ᱱᱚᱝᱠᱟ ᱫᱟᱜ ᱨᱮᱱᱟᱜ ᱵᱮᱵᱚᱥᱛᱷᱟ ᱵᱟᱝ ᱢᱮᱱᱟᱜᱼᱟ ᱦᱳᱭ ᱥᱮ
ᱦ ᱢᱟᱱᱮ ᱥᱩᱨ ᱥᱩᱯᱩᱨ ᱠᱚᱨᱮ ᱥᱩᱨ ᱥᱩᱯᱩᱨ ᱠᱚᱨᱮ ᱜᱟᱰᱟ ᱜᱟᱹᱰᱭᱟᱹ ᱠᱚ ᱵᱟᱹᱱᱩᱜᱼᱟ?
ᱦᱳᱭ ᱚᱱᱠᱟ ᱵᱟᱝ ᱢᱮᱱᱟᱜᱼᱟ ᱟᱫᱚ ᱚᱱᱮ ᱚᱱᱟ ᱠᱟᱨᱚᱱ ᱛᱮ ᱱᱟᱦᱟᱜ ᱱᱤᱛᱚᱜ ᱫᱚ ᱡᱤᱨᱟᱹᱣ ᱦᱟᱛᱟᱲ ᱦᱩᱭᱩᱜ ᱛᱟᱞᱮᱭᱟ ᱥᱮᱼᱼ ᱪᱮᱫ ᱞᱮᱠᱟ ᱮᱱᱛᱮᱫ᱾
ᱦᱮᱸ ᱟᱫᱚ ᱵᱟᱭ ᱫᱟᱜ ᱞᱮᱠᱷᱟᱱ ᱫᱚ ᱟᱫᱚᱼᱼ ᱵᱟᱭ ᱫᱟᱜ ᱞᱮᱠᱷᱟᱱ ᱫᱚ ᱟᱫᱚ ᱪᱤᱠᱟ ᱛᱮᱫᱚ ᱯᱮ ᱪᱤᱠᱟᱹᱭᱟ᱾
ᱦᱳᱭ ᱠᱟᱹᱢᱤ ᱵᱟᱝ ᱞᱟᱦᱟᱜᱼᱟ᱾
ᱦᱳᱭ
ᱟᱨ ᱛᱚᱵᱮ ᱟᱯᱮ ᱥᱮᱱ ᱫᱚᱼᱼ ᱦᱳᱭ ᱦᱩᱲᱩ ᱠᱚ ᱪᱟᱥ ᱯᱩᱨᱟᱹ ᱢᱟ ᱦᱩᱭᱱᱟ ᱦᱳᱭ ᱦᱩᱲᱩ ᱠᱚ ᱪᱟᱥ ᱦᱩᱭ ᱱᱟ ᱟᱫᱚ ᱱᱤᱛᱚᱜ ᱫᱚ ᱱᱟᱦᱟᱜ ᱛᱚᱵᱮ ᱪᱮᱫ ᱠᱚᱯᱮ ᱪᱟᱥᱮᱫ ᱛ ᱛᱟᱦᱮᱱᱟ ᱡᱮᱢᱚᱱ ᱥᱚᱵᱡᱤ ᱠᱚᱼᱼ ᱵᱚᱱ ᱞᱟᱹᱭᱟ ᱥᱮ ᱟᱨ ᱮᱢᱟᱱᱼᱼ
ᱦᱮᱸ ᱦᱮᱸ ᱪᱟᱥ ᱫᱚᱞᱮ ᱪᱟᱥ ᱜᱮᱭᱟ ᱥᱚᱵᱽᱡᱤ ᱵᱟᱟᱜᱨᱟ ᱫᱚᱼᱼ ᱦᱮᱸ ᱦᱟᱸᱜ ᱦᱟᱲᱟᱢᱵᱟ ᱦᱮᱱᱟᱭ ᱛᱟᱞᱮᱭᱟ ᱦᱟᱸᱜ, ᱦᱟᱲᱟᱢ ᱵᱟᱭ ᱟᱹᱠᱷᱨᱤᱧ ᱵᱟᱲᱟᱭ ᱜᱮᱭᱟ ᱟᱨ ᱪᱮᱫ᱾ ᱛᱚ ᱢᱟᱱᱮ ᱦᱮᱸ ᱡᱷᱚᱛᱚ ᱞᱮᱠᱟᱱᱟᱜ ᱥᱚᱵᱡᱤ ᱜᱮ ᱪᱟᱥ ᱦᱩᱭᱩᱜᱼᱟ ᱟᱨᱠᱤ᱾
ᱦᱩᱸ ᱦᱩᱸ ᱟᱸᱜ ᱠᱟᱨᱚᱱ ᱫᱚ ᱦᱩᱭᱩᱜ ᱠᱟᱱᱟ ᱠᱤ ᱚᱲᱟᱜ ᱨᱮ ᱡᱚᱢ ᱞᱮᱠᱟ ᱦᱚᱸ ᱡᱩᱫᱤ ᱵᱚᱱ ᱪᱟᱥ ᱟᱥᱮ ᱛᱚ ᱚᱱᱟ ᱦᱚᱸ ᱟᱹᱰᱤ ᱵᱷᱟᱜᱤ ᱦᱩᱭᱩᱜ ᱛᱟᱦᱮᱱ, ᱠᱤᱨᱤᱧ ᱟᱹᱠᱷᱨᱤᱧ
ᱠᱤᱨᱤᱧ ᱵᱟᱝ ᱠᱤᱨᱤᱧ ᱦᱩᱭᱩᱜᱼᱟ᱾
ᱟᱨ ᱡᱩᱫᱤ ᱟᱵᱮᱱ ᱪᱮᱫ ᱦᱚᱸ, ᱦᱳᱭ ᱞᱟᱹᱭ ᱵᱮᱱ?
ᱦᱚᱸ ᱢᱮᱱᱮᱫ ᱟᱹᱞᱤᱧ ᱡᱮ ᱟᱞᱮ ᱫᱚ ᱡᱮᱢᱚᱱ ᱢᱟᱱᱮ ᱛᱤᱥ ᱦᱚᱸᱜ ᱜᱮ ᱢᱟᱱᱮ ᱪᱮᱫ ᱞᱤᱧ ᱞᱟᱹᱭᱟ ᱡᱟ ᱜᱮ ᱞᱟᱜᱟᱜᱼᱟ ᱢᱟᱱᱮ ᱚᱲᱟᱜ ᱨᱮᱱᱟᱜ ᱨᱟᱥᱚᱱ ᱠᱚ᱾ ᱥᱮ ᱠᱤᱢᱵᱟ ᱥᱩᱱᱩᱢ ᱢᱚᱥᱞᱟ ᱠᱚ ᱚᱱᱟ ᱠᱚᱜᱮ ᱞᱟᱜᱟᱜᱼᱟ ᱴᱷᱤᱠ ᱟᱪᱷᱮ᱾ ᱟᱹᱞᱩ ᱵᱮᱜᱮᱨᱟ ᱠᱚ ᱵᱟᱴ ᱥᱟᱵᱽᱡᱤ ᱠᱚᱫᱚ ᱵᱟᱝ ᱞᱟᱜᱟᱜᱼᱟ ᱟᱨᱠᱤ, ᱥᱚᱵᱽᱡᱤ ᱫᱚ ᱡᱷᱚᱛᱚ ᱨᱚᱠᱚᱢ ᱜᱮ ᱚᱲᱟᱜ ᱨᱮ ᱡᱚᱢ ᱞᱮᱠᱟ ᱚᱲᱟᱜ ᱨᱮ ᱡᱚᱢ ᱞᱮᱠᱟ ᱫᱚ ᱡᱷᱚᱛᱚ ᱞᱮᱠᱟᱜᱮ ᱪᱟᱥ ᱦᱮᱱᱟᱜ-ᱟ ᱠᱚᱢ ᱠᱚᱢ ᱫᱚ᱾
ᱦᱳᱭ ᱱᱮᱛᱟᱨ ᱫᱚ ᱧᱮᱞᱚᱜ ᱠᱟᱱᱟ ᱥᱮ ᱟᱹᱰᱤ ᱜᱟᱱ ᱢᱟᱱᱮ ᱚᱱᱠᱟ ᱦᱚᱲ ᱢᱮᱱᱟᱜ ᱵᱚᱱᱟ ᱡᱟᱦᱟᱸᱭ ᱫᱚ ᱱᱟᱦᱟᱜ ᱚᱝᱠᱟ ᱚᱲᱟᱜ ᱠᱚᱨᱮᱜ ᱵᱟᱝ ᱢᱮᱱᱟᱜ ᱵᱚᱱ ᱛᱮ ᱱᱟᱦᱟᱜ ᱪᱟᱥ ᱵᱟᱥ ᱠᱚ ᱩᱱᱟᱹᱜ ᱵᱟᱝ ᱵᱚᱱ ᱫᱟᱲᱮᱭᱟᱜ ᱠᱟᱱᱟ ᱠᱟᱨᱚᱱ ᱫᱚ ᱦᱩᱭᱩᱜ ᱠᱟᱱᱟ ᱢᱟᱱᱮ ᱚ ᱛᱚ ᱦᱮᱸ ᱥᱮ ᱡᱩᱫᱤ ᱢᱤᱫ ᱢᱤᱫ ᱴᱮᱱ ᱢᱟᱹᱱᱢᱤ ᱴᱷᱮᱱ ᱚᱠᱛᱚ ᱢᱮᱱᱟᱜᱼᱟ ᱮᱱᱠᱷᱟᱱ ᱟᱹᱰᱤ ᱜᱟᱱ ᱡᱟᱦᱟᱱᱟᱜ ᱮ ᱪᱮᱠᱟ ᱫᱟᱲᱮᱭᱟᱜᱼᱟ, ᱟᱨ ᱡᱩᱫᱤ ᱱᱟᱦᱟᱜ ᱚᱠ ᱫᱚ ᱠᱚ ᱵᱟᱝ ᱢᱮᱱᱟᱜᱼᱟ ᱟᱨ ᱦᱚᱲ ᱡᱳᱲ ᱠᱚ ᱵᱟᱝ ᱢᱮᱱᱟᱜ ᱵᱚᱱᱟ ᱮᱱᱠᱷᱟᱱ ᱪᱤᱠᱟ ᱠᱟᱛᱮ ᱵᱚᱱ ᱪᱮᱠᱟᱭᱟ ᱠᱟᱨᱚᱱ ᱫᱚ ᱦᱩᱭᱩᱜ ᱠᱟᱱᱟ ᱠᱤ ᱢᱤᱫᱴᱮᱱ ᱪᱟᱥ ᱥᱮ ᱢᱤᱫ ᱢᱤᱫᱴᱮᱱ ᱡᱟᱦᱟᱱᱟᱜ ᱜᱮ ᱚᱱᱟ ᱦᱩᱲᱩ ᱠᱟᱱᱟ ᱥᱮ ᱩᱛᱩ ᱛᱮᱭᱟᱜ ᱠᱟᱱᱟ ᱥᱮ ᱮᱢᱟᱱ ᱛᱮᱭᱟᱜ ᱡᱟᱦᱟᱱᱟᱜ ᱠᱟᱱ ᱜᱮ ᱦᱳᱭ ᱥᱮ ᱚᱱᱟ ᱨᱮ ᱡᱩᱫᱤ ᱵᱤᱱ ᱞᱟᱜᱟᱜ ᱠᱟᱱᱟ ᱛᱚ ᱛᱷᱚᱲᱟ ᱟᱵᱮᱱ ᱚᱯᱷᱼᱼ ᱦᱚᱸ ᱮᱢ ᱦᱩᱭᱩᱜ ᱛᱟᱵᱮᱱᱟ ᱟᱨ ᱚᱱᱟ ᱥᱟᱶ ᱥᱟᱶ ᱛᱮ ᱮᱱᱛᱮ ᱟᱵᱮᱱ ᱢᱟᱱᱮ ᱚᱱᱟ ᱯᱤᱪᱷᱚᱱ ᱨᱮ ᱛᱷᱚᱲᱟ ᱛᱟᱦᱮᱱ ᱦᱩᱭᱩᱜ ᱠᱟᱱ ᱛᱟᱵᱮᱱ ᱫᱚ᱾ ᱠᱟᱨᱚᱱ ᱦᱩᱭᱩᱜ ᱠᱟᱱᱟ ᱚᱱᱟ ᱨᱮ ᱥᱚᱢᱚᱭ ᱨᱮ ᱫᱟᱜ ᱮᱢ ᱥᱟᱦᱟᱨ ᱠᱚ ᱡᱟᱦᱟᱸ ᱛᱤᱱᱟᱹᱜ ᱢᱮᱱᱟᱜᱼᱟ ᱯᱩ ᱦᱩᱭᱩᱜᱼᱟ᱾ ᱟᱨ ᱢᱟᱡᱷᱮ ᱢᱟᱡᱷᱮ ᱧᱮᱞᱟᱜ ᱦᱚᱸ ᱦᱩᱭᱩᱜᱼᱟ, ᱚᱱᱟ ᱨᱮ ᱫᱟᱜ ᱮ ᱫᱚᱨᱠᱟᱨᱚᱜ ᱠᱟᱱᱟ ᱥᱮ ᱪᱮᱫ ᱞᱮᱠᱟ ᱥᱤᱭᱟᱹᱛ ᱦᱩᱭᱩᱜᱼᱟ ᱥᱮ ᱪᱮᱫ᱾ ᱡᱮᱢᱚᱱ ᱞᱤᱧ ᱞᱟᱹᱭᱟ ᱟᱹᱞᱩ ᱵᱮᱱ ᱪᱟᱥ ᱮᱫᱟ ᱛᱚ ᱱᱟᱜ ᱟᱹᱞᱩ ᱵᱮᱱ ᱪᱟᱥ ᱠᱷᱟᱡ ᱫᱚᱵᱚᱱ ᱢᱮᱱᱟ ᱠᱤᱪᱷᱟ ᱜᱟᱱ ᱰᱷᱮᱨ ᱧᱚᱜ ᱧᱚᱜ ᱤᱧ ᱞᱟᱜᱟᱣ ᱞᱮᱠᱷᱟᱱ ᱫᱚ ᱵᱮᱥ ᱦᱩᱭᱩᱜᱼᱟ᱾ ᱡᱚᱢ ᱦᱚᱸ ᱦᱩᱭᱩᱜᱼᱟ ᱟᱨ ᱡᱩᱫᱤ ᱵᱚᱱ ᱟᱠᱷᱨᱤᱧ ᱠᱷᱟᱡ ᱚᱱᱟ ᱦᱚᱸ ᱦᱩᱭᱩᱜᱼᱟ᱾ ᱟᱫᱚ ᱟᱹᱞᱩ ᱫᱚ ᱢᱟᱱᱮ ᱚᱱᱠᱟᱱ ᱡᱤᱱᱤᱥᱼᱼ ᱠᱟᱱᱟ ᱢᱟᱱᱮ ᱛᱤᱱᱟᱹᱜ ᱥᱚᱢᱚᱭ ᱥᱚᱢᱚᱭ ᱯᱟᱡᱟᱣ ᱦᱩᱭᱩᱜᱼᱟ, ᱚᱱᱟ ᱛᱤᱱᱟᱹᱜ ᱵᱮᱱ ᱯᱟᱡᱟᱣ ᱤᱫᱤᱭᱟ ᱩᱱᱟᱹᱜ ᱩᱥᱟᱨᱟ ᱦᱩᱭᱩᱜ ᱛᱟᱵᱮᱱᱟ ᱦᱳᱭ ᱥᱮ ᱟᱫᱚ ᱚᱱᱟ ᱫᱚ ᱚᱱᱟ ᱟᱹᱞᱩ ᱟᱲᱟᱜ ᱨᱮᱜᱮ ᱱᱟᱜ ᱧᱮᱞ ᱴᱷᱤᱠᱼᱼ ᱚᱱᱟ ᱦᱟᱸᱜ ᱛᱷᱚᱲᱟ ᱪᱮᱫ ᱞᱮᱠᱟ ᱪᱚ ᱦᱟᱸᱜ ᱜᱚᱥᱚᱢᱚᱥᱚ ᱧᱮᱞ ᱞᱮᱱ ᱠᱷᱟᱱ ᱜᱮ ᱵᱩᱡᱽ ᱵᱮᱱ ᱵᱚᱞᱮ ᱫᱟᱜ ᱮ ᱠᱷᱚᱡᱚᱜᱼᱼ ᱚᱱᱟ ᱦᱳᱭ ᱥᱮ ᱟᱨ ᱡᱮᱢᱚᱱ ᱵᱚᱱ ᱞᱟᱹᱭᱟ᱾
ᱟᱵᱤᱱᱟᱜ ᱡᱮ ᱟᱵᱤᱱ ᱚᱸᱰᱮ ᱠᱷᱚᱱ ᱜᱮ ᱵᱤᱱ ᱵᱩᱡ ᱵᱩᱡᱟ ᱡᱮ ᱱᱤᱭᱟᱹ ᱪᱮᱫ ᱫᱚᱨᱠᱟᱨᱟᱭ ᱠᱟᱱᱟ ᱵᱟᱭ ᱫᱚᱨᱠᱟᱨᱟᱭ ᱠᱟᱱᱟ᱾
ᱦᱳᱭ ᱟᱨ ᱠᱩᱸᱫᱽᱨᱤ ᱠᱚ ᱦᱩᱭᱱᱟ, ᱢᱟᱞᱦᱟᱱ ᱠᱩ ᱦᱩᱭᱱᱟ ᱥᱮ ᱡᱷᱟᱴᱼᱼ ᱮᱴᱟᱜ ᱡᱤᱱᱤᱥ ᱛᱤᱱᱟᱹᱜ ᱦᱩᱭ ᱮ ᱱᱟᱦᱟᱜ ᱚᱱᱟ, ᱠᱚᱫᱚ ᱨᱚᱦᱚᱭ ᱜᱤᱰᱤᱼᱼ ᱪᱮᱠᱟ ᱦᱩᱭᱱᱟ᱾ ᱚᱱᱟ ᱨᱮᱫᱚ ᱚᱱᱟ ᱥᱚᱢᱚᱭ ᱠᱷᱚᱨᱪᱟᱜ ᱛᱟᱵᱮᱱᱟ᱾ ᱚᱱᱟ ᱟᱵᱮᱱ ᱚᱱᱟ ᱨᱮ ᱫᱟᱜ ᱫᱩᱞ ᱦᱩᱭᱩᱜ ᱛᱟᱵᱮᱱᱟ ᱥᱮ ᱯᱳ ᱦᱩᱭᱩᱜ ᱛᱟᱵᱮᱱᱟ ᱚᱱᱠᱟ ᱪᱮᱫ ᱦᱚᱸ ᱵᱟᱝ ᱦᱩᱭᱩᱜᱼᱟ᱾ ᱚᱱᱟ ᱫᱚ ᱦᱟᱸᱜ ᱟᱡ ᱛᱮᱜᱮ ᱯᱷᱳᱞᱮ ᱮᱢᱟᱵᱚᱱ ᱠᱟᱱᱟ ᱦᱳᱭ ᱥᱮ
ᱴᱷᱤᱠ ᱯᱷᱚᱞᱱᱟᱭ
ᱦᱳᱭ ᱦᱳᱭ ᱟᱨ ᱛᱚᱵᱮ ᱟᱯᱮ ᱥᱮᱱ ᱫᱚ ᱵᱩᱨᱩ ᱫᱤᱥᱚᱢ ᱵᱤᱨ ᱫᱤᱥᱚᱢ ᱥᱮ ᱪᱮᱫ ᱞᱮᱠᱟ?
ᱮᱸᱻ ᱟᱹᱞᱤᱧ ᱫᱚ ᱢᱟᱱᱮ ᱵᱮᱝᱜᱚᱞ ᱨᱮ ᱚᱲᱟᱜ ᱛᱟᱹᱞᱤᱧ ᱵᱮᱝᱜᱚᱞᱼᱼ
ᱟᱸ ᱨᱚᱲ ᱱᱟᱦᱟᱜ ᱠᱟᱹᱴᱤᱡ ᱵᱟᱝ ᱟᱸᱡᱚᱢᱚᱜ ᱠᱟᱱ ᱛᱟᱵᱮᱱᱟ?
ᱦᱮᱞᱳ
ᱦᱳᱭ ᱱᱤᱛᱚᱜ ᱨᱚᱲ ᱵᱤᱱ᱾
ᱚ ᱢᱮᱱᱮᱫ ᱟᱹᱞᱤᱧ ᱟᱹᱞᱤᱧ ᱫᱚ ᱵᱮᱝᱜᱚᱞ ᱫᱤᱥᱚᱢ ᱨᱮ ᱚᱲᱟᱜ ᱛᱟᱹᱞᱤᱧ ᱵᱟᱸᱠᱩᱲᱟ ᱡᱮᱞᱟ ᱨᱮ᱾
ᱦᱳᱭ ᱟᱫᱚ ᱱᱟᱦᱟᱜ ᱯᱟᱨᱥᱚᱱᱟᱞ ᱠᱚᱫᱚ ᱱᱟᱦᱟᱜ ᱟᱞᱚ ᱵᱮᱱ ᱞᱟᱹᱭᱟ ᱱᱚᱣᱟ ᱨᱮ ᱫᱚ ᱦᱳᱭ ᱥᱮ᱾ ᱱᱚᱣᱟ ᱨᱮ ᱫᱚ ᱟᱸ ᱠᱷᱟᱹᱞᱤ ᱱᱟᱦᱟᱜ ᱴᱚᱯᱤᱠ ᱫᱷᱟᱨᱟ ᱛᱮᱞᱟᱝ ᱨᱚᱯᱚᱲᱟ᱾
ᱟᱪᱪᱷᱟ ᱴᱷᱤᱠ ᱟᱪᱪᱷᱮ ᱟᱹᱞᱤᱧ ᱦᱚᱸ ᱱᱟᱣᱟ ᱞᱤᱧᱼᱼ ᱢᱟᱱᱮ ᱟᱹᱞᱤᱧ ᱦᱚᱸ ᱢᱟᱱᱮ ᱡᱟᱫᱟ ᱫᱤᱱ ᱫᱚ ᱟᱹᱣᱨᱤ ᱦᱩᱭᱩᱜᱼᱟ᱾ ᱦᱮᱸ ᱱᱟᱣᱟ ᱞᱤᱧ ᱰᱟᱣᱩᱱᱞᱳᱰ ᱟᱠᱟᱜᱼᱟ ᱛᱚ ᱚᱱᱟ ᱠᱷᱟᱹᱛᱤᱨ ᱜᱮᱼᱼ
ᱦᱳᱭ ᱢᱟᱱᱮ ᱚᱱᱟ ᱨᱮ ᱦᱟᱸᱜ ᱴᱟᱨᱱᱤᱝ ᱵᱷᱤᱰᱭᱳ ᱠᱚᱠᱚ ᱮᱢ ᱟᱠᱟᱫ ᱜᱮᱭᱟ ᱦᱳᱭ ᱥᱮ᱾ ᱟᱫᱚ ᱱᱚᱣᱟ ᱨᱮᱫᱚ ᱢᱟᱱᱮ ᱱᱚᱣᱟ ᱢᱮᱱᱟᱜᱼᱟ ᱜᱟᱭᱤᱥᱰ ᱞᱟᱭᱤᱱ ᱫᱚ ᱡᱮ ᱯᱟᱨᱥᱚᱱᱟᱞᱼᱼ ᱡᱤᱱᱤᱥ ᱵᱟᱝ ᱵᱚᱱ ᱠᱩᱞᱤ ᱫᱟᱲᱮᱭᱟᱜᱼᱟ, ᱵᱟᱝ ᱵᱚᱱ ᱞᱟᱹᱭ ᱫᱟᱲᱮᱭᱟᱜᱼᱟ ᱟᱨ ᱢᱟᱱᱮ ᱵᱮᱰ ᱞᱮᱝᱜᱩᱭᱮᱡ ᱵᱟᱝ ᱵᱚᱱ ᱤᱭᱩᱡᱽ ᱫᱟᱲᱮᱭᱟᱜᱼᱟ ᱟᱨ ᱟᱹᱰᱤ ᱜᱟᱱ ᱚᱱᱠᱟᱱ ᱡᱤᱱᱤᱥᱼᱼ ᱢᱮᱱᱟᱜᱼᱟ, ᱡᱟᱦᱟᱸ ᱜᱟᱭᱤᱰ ᱞᱟᱭᱤᱱᱥ ᱫᱷᱟᱨᱟᱛᱮ ᱢᱟᱱᱮ ᱡᱮᱢᱚᱱ ᱢᱤᱫ ᱦᱚᱲᱮ ᱨᱚᱲᱮᱜᱼᱟ ᱪᱮᱫ ᱞᱮᱼᱼ ᱪᱮ ᱞᱮᱠᱟ ᱵᱟᱱᱟ ᱦᱚᱲ ᱚᱱᱠᱟ ᱥᱚᱢᱟᱱ ᱥᱚᱢᱟᱱ ᱨᱚᱲ ᱦᱩᱭᱩᱜᱼᱟ ᱾
ᱟᱨ ᱵᱟᱱᱟ ᱦᱚᱲ ᱨᱚᱲ ᱠᱟᱛᱮ ᱡᱮᱢᱚᱱ ᱥᱟᱯᱷᱟ ᱥᱟᱯᱷᱟ ᱡᱮᱢᱚᱱ ᱟᱹᱞᱤᱧ ᱞᱤᱧᱼᱼ ᱨᱚᱲᱟ ᱟᱵᱤᱱ ᱵᱮᱱ ᱟᱸᱡᱚᱢᱟ ᱟᱨ ᱟᱵᱮᱱ ᱵᱮᱱ ᱨᱚᱲᱟ ᱟᱹᱞᱤᱧ ᱞᱤᱧ ᱟᱸᱡᱚᱢᱟ ᱦᱚᱭ ᱥᱮ ᱾
ᱨᱚᱲ ᱠᱤᱞᱤᱭᱟᱨ ᱤᱫᱤ ᱦᱩᱭᱩᱜᱼᱟ ᱟᱨ ᱪᱮᱫ ᱾
ᱦᱟᱞ ᱪᱟᱞᱤᱭᱟᱱ ᱤᱫᱤ ᱦᱩᱭᱩᱜᱼᱟ ᱢᱮᱱᱠᱷᱟᱱᱼᱼ ᱨᱚᱲ ᱵᱚᱞᱮ ᱥᱚᱢᱟᱱ ᱥᱚᱢᱟᱱ ᱞᱟᱝ ᱨᱚᱲᱟ ᱱᱟᱜ ᱦᱳᱭ ᱥᱮ, ᱵᱟᱝᱠᱷᱟᱱ ᱦᱟᱜ ᱚᱱᱟᱼᱼ ᱡᱩᱫᱤ ᱟᱵᱮᱱ ᱵᱟᱹᱲᱛᱤ ᱵᱮᱱ ᱨᱚᱲ ᱠᱮᱫᱟ ᱱᱟᱜ ᱥᱮ ᱟᱹᱞᱤᱧ ᱵᱟᱹᱲᱛᱤ ᱞᱤᱧ ᱨᱚᱲ ᱠᱮᱫᱟ ᱛᱚ, ᱚᱱᱟ ᱱᱟᱜᱼᱼ ᱠᱚ ᱨᱤᱡᱮᱠᱴᱟ ᱦᱳᱭ ᱥᱮ ᱾ ᱟᱫᱚ ᱚᱱᱮ ᱚᱱᱟ ᱞᱮᱠᱟᱛᱮᱼᱼ ᱛᱮ ᱥᱚᱢᱟᱱ ᱥᱚᱢᱟᱱ ᱨᱚᱲ ᱦᱩᱭᱩᱜᱼᱟ, ᱟᱨ ᱥᱟᱯᱷᱟ ᱥᱟᱯᱷᱟ ᱡᱮᱢᱚᱱ ᱟᱸᱡᱚᱢᱚᱜ ᱠᱤᱞᱤᱭᱟᱨ ᱟᱸᱡᱚᱢᱚᱜ ᱜᱟᱭᱤᱞᱟᱭᱤᱱᱥ ᱫᱚ ᱱᱟᱜ ᱚᱱᱟ ᱠᱟᱱ ᱜᱮᱭᱟ ᱾
ᱦᱮᱸ ᱾
ᱦᱮᱸ ᱟᱨ ᱛᱚᱵᱮᱞᱤᱧ ᱞᱟᱹᱭᱟᱼᱼ ᱡᱮ ᱟᱯᱮ ᱥᱮᱱᱟᱜ ᱟᱹᱛᱩ ᱫᱤᱥᱚᱢ ᱢᱟᱱᱮ ᱪᱮᱫ ᱞᱮᱠᱟ ᱚᱱᱛᱮ ᱵᱤᱨ ᱵᱩᱨᱩ ᱡᱟᱦᱟ ᱱᱟᱜ ᱢᱮᱱᱟᱜᱼᱟ ᱚᱱᱠᱟ? ᱵᱟᱝᱟ ᱥᱮ ᱱᱚᱝᱠᱟ ᱴᱟᱺᱰᱤ ᱫᱤᱥᱚᱢ ᱠᱟᱱᱟ ᱾
ᱵᱟᱝ, ᱵᱤᱨ ᱵᱩᱨᱩ ᱦᱮᱱᱟᱜᱼᱟ ᱾
ᱦᱚᱭ ᱛᱚ, ᱵᱤᱨ ᱵᱩᱨᱩ ᱢᱟ ᱱᱚᱛᱮ ᱨᱮᱢᱟ ᱟᱹᱰᱤ ᱜᱟᱱ ᱢᱟᱱᱮ ᱾ ᱩᱫ ᱯᱩᱴᱠᱟᱹ ᱠᱚᱠᱚ ᱡᱟᱱᱟᱢᱚᱜᱼᱟ ᱥᱮᱞᱤᱧ ᱞᱟᱹᱭᱟ ᱠᱤᱼᱼ ᱵᱤᱨ ᱵᱩᱨᱩ ᱨᱮᱱ ᱦᱚᱲ ᱫᱚ ᱟᱹᱰᱤ ᱠᱤᱪᱷᱩ ᱚᱱᱠᱟ ᱵᱤᱨᱼᱼ ᱡᱚᱢ ᱡᱤᱱᱤᱥ ᱠᱚ ᱛᱟᱦᱮᱱᱟ ᱦᱮᱸ ᱥᱮ ᱾ ᱫᱟᱨᱮ ᱵᱮᱞᱤ ᱡᱟᱦᱟᱸ ᱵᱚᱱ ᱞᱟᱹᱭᱟ, ᱢᱟᱱᱮ ᱟᱹᱰᱤ ᱜᱟᱱ ᱚᱱᱠᱟᱱ ᱡᱤᱱᱤᱥ ᱢᱮᱱᱟᱜᱼᱟ ᱡᱟᱦᱟᱸ ᱫᱚ ᱱᱟᱜᱼᱼ ᱟᱨ ᱱᱚᱝᱠᱟ ᱴᱟᱺᱰᱤ ᱫᱤᱥᱚᱢ ᱦᱚᱲ ᱫᱚ ᱩᱱᱟᱹᱜ ᱵᱟᱝᱠᱚ ᱴᱷᱤᱠᱟᱭ ᱛᱟᱦᱮᱱ ᱪᱮᱫ ᱠᱟᱱᱟ ᱵᱟᱝ ᱠᱟᱱᱟ ᱢᱮᱱᱛᱮ ᱟᱫᱚᱼᱼ ᱠᱟᱹᱴᱤᱡ ᱞᱟᱹᱭ ᱵᱮᱱ ᱥᱮ ᱵᱤᱨ ᱫᱤᱥᱚᱢ ᱨᱮ, ᱚᱱᱠᱟ ᱵᱤᱨ ᱠᱚᱨᱮ ᱪᱮᱫ ᱠᱚ ᱧᱟᱢᱚᱜ ᱛᱟᱦᱮᱱᱟ?
ᱵᱤᱨ ᱠᱚᱨᱮ ᱟᱹᱵᱤᱱ ᱩᱫ ᱧᱟᱢᱚᱜᱼᱟ ᱟᱹᱰᱤ ᱨᱚᱠᱚᱢᱟᱜ ᱩᱫ ᱾ ᱢᱟᱱᱮ ᱡᱟᱦᱟᱸ ᱢᱟᱱᱮ ᱤᱥᱤᱱ ᱠᱟᱛᱮ ᱵᱚᱱ ᱡᱚᱢ ᱫᱟᱲᱮᱭᱟᱜᱼᱟ ᱟᱨ ᱪᱮᱫ ᱾ ᱟᱨᱼᱼ ᱠᱟ ᱟᱨ ᱢᱟᱨ ᱯᱩᱴᱠᱟᱹ ᱮᱢᱟᱱ ᱠᱚᱫᱚ ᱦᱮᱱᱟᱜ ᱜᱮᱭᱟ ᱛᱚ ᱾ ᱯᱩᱴᱠᱟᱹ ᱩᱫ ᱤᱱᱟᱹ ᱠᱚᱜᱮ ᱚᱛ ᱨᱮᱱᱟᱜ ᱫᱚ ᱡᱤᱱᱤᱥ ᱫᱚ ᱟᱨᱼᱼ ᱫᱟᱨᱮ ᱵᱤᱞᱤ ᱵᱚᱞᱛᱮ ᱢᱮᱱᱟᱜᱼᱟᱼᱼ ᱛᱮᱨᱮᱞ ᱵᱤᱞᱤ ᱦᱩᱭᱩᱜᱼᱟ ᱱᱚᱜᱼᱚᱭ ᱱᱚᱣᱟ ᱫᱚ ᱱᱤᱛᱚᱜ ᱫᱚ ᱵᱟᱝ ᱦᱩᱭᱩᱜᱼᱟ ᱾
ᱦᱚᱭ ᱾
ᱟᱨ ᱵᱷᱩᱸᱰᱨᱩ ᱵᱤᱞᱤ ᱦᱮᱱᱟᱜᱼᱟ ᱛᱟᱨᱚᱵ ᱵᱤᱞᱤ ᱦᱮᱱᱟᱜᱼᱟ ᱾
ᱟᱪᱪᱷᱟ ᱾
ᱟᱸᱡᱚᱢ ᱟᱠᱟᱫ ᱜᱮᱭᱟᱵᱮᱱ ᱥᱮ ᱾
ᱛᱟᱨᱚᱵ ᱞᱤᱧ ᱟᱸᱡᱚᱢ ᱟᱠᱟᱫᱟ ᱟᱨ ᱚᱱᱟ ᱪᱮᱫ ᱵᱮᱱ ᱞᱟᱹᱭ ᱠᱮᱫᱟ ᱦᱩᱱᱰᱨᱩ ᱾
ᱵᱷᱩᱸᱰᱨᱩ ᱵᱷᱩᱸᱰᱨᱩ ᱾
ᱵᱷᱩᱸᱰᱨᱩ, ᱦᱚᱭ ᱚᱱᱟᱫᱚ ᱱᱟᱜ ᱵᱟᱝᱞᱤᱧ ᱟᱸᱡᱚᱢ ᱠᱟᱫᱟ ᱟᱨ ᱵᱟᱰᱟᱭ ᱦᱚᱸ ᱵᱟᱝᱞᱤᱧ ᱵᱟᱰᱟᱭᱟ ᱪᱮᱫᱞ ᱞᱮᱠᱟ ᱢᱮᱱᱟᱜᱼᱟ ᱢᱮᱱᱛᱮ ᱾
ᱟᱵᱤᱱ ᱫᱚ ᱴᱟᱺᱰᱤ ᱫᱤᱥᱚᱢ ᱜᱮ ᱥᱮ ᱵᱤᱨ ᱵᱩᱨᱩ ᱫᱤᱥᱚᱢ ᱟᱵᱤᱱ?
ᱵᱤᱨ ᱵᱩᱨᱩ ᱢᱮᱱᱟᱜ ᱜᱮᱭᱟ ᱟᱞᱮ ᱥᱮᱫ ᱱᱟᱜ ᱠᱟᱹᱴᱤᱡ ᱟᱞᱮ ᱫᱚᱞᱮ ᱥᱟᱺᱜᱤ ᱧᱚᱜᱼᱟ ᱦᱚᱭ ᱥᱮ ᱾ ᱟᱫᱚ ᱪᱟᱞᱟᱣ ᱵᱟᱲᱟ ᱵᱟᱝ ᱦᱩᱭ ᱵᱟᱲᱟ ᱟᱠᱟᱱᱛᱮ ᱩᱱᱟᱹᱜ ᱵᱟᱰᱟᱭ ᱠᱚ ᱵᱟᱝ ᱢᱮᱱᱟᱜᱼᱟ ᱾
ᱚᱦ ᱟᱪᱪᱷᱟ ᱟᱪᱪᱷᱟ ᱾
ᱚᱱᱟᱛᱮ ᱢᱟᱱᱮᱼᱼ ᱚᱱᱟᱛᱮ ᱢᱟᱱᱮ ᱩᱱᱟᱹᱜ ᱵᱟᱰᱟᱭ ᱵᱟᱝ ᱢᱮᱱᱟᱜᱼᱟ, ᱢᱤᱫ ᱵᱟᱨ ᱡᱤᱱᱤᱥ ᱨᱮᱱᱟᱜ ᱡᱚ ᱡᱤᱱᱤᱥ ᱨᱮᱱᱟᱜ ᱵᱟᱰᱟᱭ ᱢᱮᱱᱟᱜᱼᱟ ᱟᱫᱚ ᱱᱟᱜᱼᱼ ᱛᱚ ᱱᱚᱝᱠᱟ ᱢᱮᱱᱟᱜᱼᱟᱼᱼ ᱡᱟᱦᱟᱸ ᱫᱚᱞᱤᱧ ᱵᱟᱰᱟᱭ ᱨᱮᱦᱚᱸ ᱵᱟᱝᱞᱤᱧ ᱧᱮᱞ ᱟᱠᱟᱫᱟ ᱦᱮᱸᱥᱮ᱾ ᱟᱨ ᱢᱟᱱᱮᱼᱼ ᱠᱷᱟᱹᱞᱤ ᱟᱸᱡᱚᱢ ᱦᱩᱭ ᱟᱠᱟᱱᱟ ᱡᱚᱢ ᱵᱟᱲᱟ ᱵᱟᱝ ᱦᱩᱭ ᱠᱟᱱᱟ ᱚᱱᱮ ᱚᱱᱠᱟ ᱞᱮᱠᱟ ᱵᱟᱰᱟᱭ ᱫᱚ ᱱᱟᱜ ᱾ ᱟ ᱢᱟᱱᱮ ᱯᱩᱨᱟᱹ ᱯᱩᱨᱤ ᱵᱟᱰᱟᱭ ᱫᱚ ᱵᱟᱝ ᱱᱟᱦᱟᱜ ᱪᱮᱫ ᱞᱮᱠᱟ ᱥᱤᱵᱤᱞᱟ ᱪᱮᱫ ᱞᱮᱠᱟ ᱠᱚ ᱡᱚᱢ ᱛᱟᱦᱮᱸᱱ ᱚᱱᱟ ᱠᱚᱫᱚ ᱪᱮᱫ ᱦᱚᱸ ᱵᱟᱝᱞᱤᱧ ᱵᱟᱰᱟᱭᱟ᱾
ᱦᱩᱸ, ᱟᱪᱪᱷᱟ ᱾ ᱟᱞᱤᱧ ᱦᱚᱸ ᱱᱤᱛᱚᱜ ᱡᱮᱢᱚᱱ ᱟᱻ ᱟᱵᱮᱱ ᱢᱚᱴᱟ ᱢᱩᱴᱤ ᱮᱸ ᱱᱤᱛᱚᱜ ᱫᱚ ᱢᱟᱱᱮ ᱯᱩᱴᱠᱟ ᱠᱚᱠᱚ ᱡᱟᱱᱟᱢᱚᱜ ᱜᱮᱭᱟ ᱯᱩᱴᱠᱟ ᱠᱚ ᱩᱫ ᱠᱚ ᱢᱟᱱᱮ ᱱᱤᱛᱚᱜ ᱫᱚ ᱠᱟᱱᱴᱤᱱᱤᱭᱩ ᱦᱩᱭᱩᱜ ᱜᱮᱭᱟ ᱡᱚᱛᱚ ᱫᱤᱱ ᱚᱱᱟ ᱡᱟᱯᱩᱫ ᱫᱤᱱ ᱵᱟᱝ ᱛᱟᱵᱚᱜ ᱠᱟᱱᱟ ᱟᱨ ᱪᱮᱫ, ᱛᱚ ᱫᱟᱜ ᱡᱟᱲᱤ ᱫᱟᱜ ᱡᱟᱲᱤ ᱵᱚᱱᱫᱚ ᱞᱮᱠᱷᱟᱱ ᱜᱮ ᱟᱫᱚ ᱢᱟᱱᱮ, ᱱᱤᱭᱟᱹ ᱟᱨ ᱪᱮᱫ ᱟᱥᱟᱲ ᱵᱚᱸᱜᱟ ᱯᱩᱨᱟᱹᱣ ᱞᱮᱝᱠᱷᱟᱱ ᱜᱮ ᱟᱫᱚ ᱚᱱᱟ ᱠᱚ ᱡᱟᱱᱟᱢ ᱟᱫᱚ ᱢᱟᱱᱮ ᱵᱚᱱᱫᱚᱜᱼᱟ ᱟᱨ ᱪᱮᱜ ᱟᱨᱚ, ᱦᱤᱡᱩᱜ ᱠᱟᱱ ᱥᱮᱨᱢᱟ ᱟᱨᱚ᱾ ᱱᱚᱣᱟ ᱠᱚᱫᱚ ᱢᱟᱱᱮ ᱥᱤᱡᱮᱱ ᱥᱤᱡᱤᱱ ᱨᱮᱱᱟᱜ ᱢᱟᱱᱮ ᱡᱤᱱᱤᱥ ᱠᱟᱱᱟ ᱟᱨ ᱪᱮᱫ᱾
ᱦᱳᱭ ᱟᱨ ᱞᱟᱹᱭ ᱟᱠᱚ, ᱞᱟᱹᱭ ᱟᱠᱚ ᱠᱤ ᱥᱚᱥᱥᱚ ᱡᱟᱦᱟᱸ ᱠᱚ ᱞᱟᱹᱭᱟ ᱚᱱᱟ ᱦᱚᱸ ᱵᱤᱨ ᱨᱮ ᱧᱟᱢᱚᱜ ᱛᱟᱦᱮᱸᱱ ᱜᱮᱭᱟ ᱥᱮ, ᱥᱮ ᱥᱟᱱᱟᱢ ᱵᱤᱨ ᱨᱮᱫᱚ ᱵᱟᱝ ᱧᱟᱢᱚᱜ ᱛᱟᱦᱮᱸᱱ?
ᱩᱸᱻ ᱥᱟᱱᱟᱢ ᱵᱤᱨ ᱨᱮᱫᱚ ᱵᱟᱞᱤᱧ ᱞᱟᱹᱭ ᱫᱟᱲᱮᱭᱟᱜ ᱠᱟᱱᱟ ᱛᱚᱵᱮ ᱢᱮᱱᱠᱷᱟᱱ ᱟᱞᱮ ᱠᱚᱣᱟᱜ ᱵᱤ ᱵᱤ, ᱛᱟᱦᱮᱸ ᱜᱮ ᱛᱟᱦᱮᱸᱱ ᱜᱮᱭᱟ ᱠᱚᱢᱯᱟᱞᱥᱟᱨᱤ ᱛᱟᱦᱮᱸᱱ ᱜᱮᱭᱟ᱾ ᱵᱩᱡᱷᱟᱹᱣ ᱵᱮᱱ ᱥᱮ ᱟᱨ ᱪᱮᱫ ᱠᱚ ᱞᱮᱠᱟ ᱟᱞᱮ ᱫᱚ ᱢᱟᱱᱮ ᱪᱮᱫ ᱞᱟᱹᱭᱤᱧ ᱟᱞᱮᱭᱟᱜ ᱟᱞᱮᱭᱟᱜ ᱵᱟᱲᱜᱮ ᱨᱮᱜᱮ ᱟᱨ ᱪᱮᱫ ᱥᱚᱥᱚ ᱫᱟᱨᱮ ᱦᱮᱱᱟᱜᱼᱟ᱾ ᱟᱨ ᱱᱟᱥᱮᱱᱟᱜ ᱟᱞᱮᱭᱟᱜ ᱵᱤᱨ ᱨᱮ ᱫᱤᱥᱟᱹᱜ ᱢᱟᱱᱮ ᱵᱤᱨ ᱵᱩᱨᱩ ᱠᱚᱦᱚᱸ ᱜᱟᱰᱟ ᱠᱚ ᱵᱟᱝ ᱢᱟᱱᱮ ᱥᱟᱺᱜᱤᱱᱟ ᱟᱨ ᱪᱮᱫ, ᱱᱟᱥᱮᱱᱟᱜ ᱚᱲᱟᱜ ᱠᱷᱚᱱ ᱢᱚᱴᱟᱢᱩᱴᱤ ᱟᱸ
ᱞᱟᱹᱭ ᱠᱮᱜᱼᱟ ᱥᱮ,
ᱦᱮᱸ᱾
ᱟᱨ ᱥᱚᱥᱚ ᱫᱚ ᱱᱟᱦᱟᱜ ᱟᱹᱰᱤ ᱦᱩᱰᱤᱧ ᱨᱮᱞᱤᱧ ᱧᱮᱞ ᱞᱮᱜᱼᱟ ᱦᱳᱭᱥᱮ ᱢᱟᱱᱮ ᱚᱝᱠᱟ ᱞᱟᱴᱩ ᱠᱟᱛᱮᱫ ᱫᱚ ᱦᱟᱸᱜ ᱱᱟᱦᱟᱜ ᱵᱟᱝ ᱧᱮᱞ ᱦᱩᱭ ᱠᱟᱱᱟ, ᱟᱫᱚ ᱠᱚ ᱞᱟᱹᱭᱟ ᱠᱤ ᱥᱚᱥᱚ ᱫᱚ ᱟᱹᱣᱲᱤ ᱵᱟᱝᱠᱚ ᱡᱚᱴᱮᱫᱟ ᱵᱟᱝᱠᱷᱟᱱ ᱜᱷᱟᱜᱟᱣ ᱛᱟᱦᱮᱸᱱ ᱟᱨ ᱡᱟᱦᱟᱸᱭ ᱫᱚᱣᱟᱜ ᱫᱚ ᱵᱟᱝ ᱪᱟᱞᱟᱜ ᱦᱚᱲ ᱫᱚ ᱚᱱᱟ ᱞᱟᱛᱟᱨ ᱨᱮ ᱵᱟᱝᱠᱚ ᱩᱢᱩᱞᱚᱜ ᱛᱟᱦᱮᱸᱱ ᱞᱮᱭᱟ ᱠᱚ ᱩᱱᱠᱩ ᱠᱚ ᱩᱢᱩᱞ ᱞᱮᱱᱠᱷᱟᱱ ᱱᱟᱦᱟᱜ ᱯᱷᱩᱞᱟᱹᱜ ᱟᱠᱚ ᱥᱮ ᱪᱮᱫ ᱞᱮᱠᱟ᱾
ᱦᱮᱸ ᱟᱫᱚ ᱡᱷᱚᱛᱚ ᱦᱚᱲ ᱫᱚ ᱵᱟᱝ ᱥᱟᱦᱟᱣ ᱠᱚᱣᱟ ᱥᱮ,
ᱦᱳᱭ ᱟᱹᱰᱤᱜᱟᱱ ᱚᱝᱠᱟ ᱠᱤᱪᱷᱩ ᱱᱤᱭᱚᱢ ᱢᱮᱱᱟᱜᱼᱟ ᱟᱫᱚ, ᱚᱱᱟ ᱵᱚᱛᱚᱨ ᱜᱟᱱ ᱛᱤᱜᱤᱢ ᱢᱟᱱᱮ ᱡᱚᱢ ᱵᱟᱲᱟ ᱠᱚᱫᱚ ᱵᱟᱝ ᱦᱩᱭ ᱠᱟᱱᱟ ᱠᱷᱟᱹᱞᱤ ᱢᱟᱱᱮ, ᱟᱸ ᱟᱸᱡᱚᱢ ᱟᱨ ᱧᱮᱞ ᱫᱚᱞᱤᱧ ᱧᱮᱞ ᱠᱟᱜ ᱜᱮᱭᱟ ᱡᱚᱢ ᱫᱚ ᱵᱟᱝᱞᱤᱧ ᱡᱚᱢ ᱠᱟᱫᱟ ᱦᱳᱭᱥᱮ᱾ ᱧᱮᱞ ᱫᱚᱞᱤᱧ ᱧᱮᱞ ᱵᱟᱲᱟ ᱟᱠᱟᱜ ᱜᱮᱭᱟ ᱦᱳᱭ᱾
ᱟᱪᱪᱷᱟ, ᱟᱪᱪᱷᱟ ᱤᱭᱟᱹ ᱠᱚᱫᱚᱵᱤᱱ ᱡᱚᱢ ᱛᱮᱨᱮᱞ ᱵᱤᱞᱤ ᱫᱚᱵᱤᱱ ᱡᱚᱢ ᱠᱟᱜᱼᱟ?
ᱪᱮᱞᱮᱠᱟ ᱵᱤᱱ ᱞᱟᱹᱭ ᱠᱮᱫᱟ?
ᱛᱮᱨᱮᱞ ᱵᱤᱞᱤ ᱫᱚᱵᱤᱱ ᱡᱚᱢ